ᱦᱮᱞᱳ!
ᱦᱮᱞᱳ!
ᱦᱮᱸ ᱟᱸᱡᱚᱢᱚᱜ ᱠᱟᱱᱟ ᱤᱧᱟᱹᱜ ᱨᱚᱲ?
ᱦᱚᱸ ᱟᱸᱡᱚᱢᱚᱜ ᱠᱟᱱᱟ᱾ ᱦᱳᱭ ᱡᱚᱦᱟᱨ ᱜᱮ᱾
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ?
ᱟ ᱪᱮᱫ ᱦᱚᱸ ᱵᱟᱝ ᱾
ᱪᱮᱫ ᱦᱚᱸ ᱵᱟᱝ?
ᱦᱳᱭ ᱾
ᱱᱤᱛᱚᱜ ᱥᱤᱸᱜᱟᱹᱲ ᱚᱠᱛᱚ ᱫᱟᱬᱟ ᱵᱟᱲᱟ ᱵᱟᱯᱮ ᱩᱰᱩᱠ ᱠᱟᱱᱟ?
ᱵᱟᱝ ᱜᱮ ᱾
ᱚ, ᱟᱯᱮ ᱚᱱᱛᱮ ᱫᱚ ᱪᱟᱥ ᱠᱟᱹᱢᱤ ᱪᱮᱫ ᱞᱮᱠᱟ ᱫᱩᱨᱣᱮᱱᱟ?
ᱪᱟᱥ ᱠᱟᱹᱢᱤ ᱠᱚᱫᱚ ᱦᱚ ᱮᱦᱚᱵ ᱟᱠᱟᱫ ᱞᱮ ᱪᱟᱥ ᱠᱟᱹᱢᱤ ᱠᱚᱫᱚ᱾
ᱟᱪᱪᱷᱟ ᱾
ᱦᱮᱸ ᱾
ᱵᱟᱹᱫᱽ ᱥᱮᱫ ᱫᱚ ᱵᱟᱝ ᱪᱟᱞᱟᱣ ᱦᱩᱭ ᱠᱟᱱᱟ ᱥᱮ ᱞᱚᱜᱚᱱ ᱜᱮ ᱨᱟᱠᱟᱵ ᱦᱩᱭ ᱟᱠᱟᱱᱟ ᱛᱮᱦᱮᱱ ᱫᱚ?
ᱦᱩᱸ ᱵᱟᱝ ᱜᱮ ᱵᱟᱞᱮ ᱵᱟᱹᱧ ᱥᱮᱱ ᱠᱟᱱᱟ ᱤᱧ ᱫᱚ᱾
ᱛᱤᱱᱴᱟ ᱞᱟᱦᱟ ᱠᱟᱱᱟ ᱵᱟᱹᱫ ᱥᱮᱜ?
ᱦᱩᱸ ᱞᱟᱦᱟ ᱤᱫᱤᱭᱟᱠᱟᱱ ᱜᱮᱭᱟ᱾
ᱟᱯᱮ ᱚᱱᱛᱮ ᱫᱟᱜ ᱵᱟᱲᱟ ᱞᱮᱜᱼᱟ?
ᱵᱟᱝ ᱜᱮ᱾
ᱟ ᱛᱤᱥᱮ ᱫᱟᱜ ᱞᱮᱭᱟ?
ᱦᱚ ᱦᱩᱭ ᱜᱚᱫ ᱱᱟ ᱦᱩᱸ ᱵᱟᱨᱥᱤᱧ ᱯᱮ ᱫᱤᱱ ᱜᱟᱱ ᱠᱚ᱾
ᱟᱞᱮ ᱱᱚᱛᱮ ᱦᱚᱸ ᱵᱟᱨ ᱥᱤᱧ ᱯᱮ ᱫᱤᱱ ᱜᱮ ᱫᱟᱜ ᱞᱮᱫᱼᱟ ᱟᱫᱚ ᱦᱚᱞᱟ ᱧᱚᱜ ᱜᱮ ᱦᱚᱞᱟ ᱱᱚᱜ ᱜᱮ ᱥᱮᱛᱟᱜ ᱵᱮᱲᱟ ᱟᱨ ᱧᱤᱫᱟᱹ ᱵᱮᱲᱟ ᱵᱮᱥ ᱧᱚᱜᱼ ᱮ ᱫᱟᱜ ᱟᱠᱟᱜ ᱟᱭ ᱟᱨᱚ ᱛᱮᱦᱮᱧ ᱟᱨ ᱥᱤᱛᱩᱝ ᱮ ᱨᱟᱠᱟᱵ ᱠᱟᱜᱼᱟ ᱟᱹᱰᱤ ᱵᱟᱝ ᱴᱷᱤᱠ ᱜᱷᱩᱱᱴᱟ. ᱲ ᱵᱩᱡᱟᱹᱜ ᱠᱟᱱᱟ ᱾
ᱦᱮᱸ ᱛᱚ᱾
ᱟᱫᱚ ᱟᱫᱚ ᱚᱲᱟᱜ ᱥᱮᱫ ᱨᱮ ᱥᱮ ᱵᱟᱨᱦᱮ ᱥᱮᱫ ᱨᱮ?
ᱵᱟᱨᱦᱮ ᱥᱮᱫ ᱨᱮ ᱢᱮᱱᱟᱜ ᱠᱟᱫ ᱞᱤᱧᱟ᱾
ᱵᱟᱦᱨᱮ ᱵᱚᱞᱛᱮ ᱚᱲᱟᱜ ᱵᱟᱦᱨᱮ ᱥᱮ ᱡᱟᱦᱟᱸ ᱥᱮᱫ ᱢᱟᱱᱮ ᱯᱟᱲᱦᱟᱣ ᱫᱤᱥᱟᱹᱛᱮ ᱡᱟᱦᱟᱸᱨᱮ ᱵᱟᱦᱨᱮ ᱦᱮᱞᱳ᱾
ᱦᱮᱞᱳ᱾
ᱦᱮᱸ ᱤᱧᱟᱹᱜ ᱨᱚᱲ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ᱾ ᱞᱟᱹᱭ ᱫᱟᱞᱤᱧ ᱚᱲᱟᱜ ᱵᱟᱦᱨᱮ ᱥᱮ ᱟᱹᱛᱩᱳ ᱫᱤᱥᱚᱢ ᱵᱟᱦᱨᱮ ᱨᱮᱭᱟᱜ ᱠᱟᱛᱷᱟ ᱵᱮᱱ ᱢᱮᱱ ᱠᱮᱫᱟ? ᱢᱟᱱᱮ
ᱚ ᱦᱚᱸ ᱦᱚᱸ ᱯᱟᱲᱦᱟᱣ ᱥᱮᱫ ᱠᱚᱨᱮᱜᱮ᱾
ᱟᱪᱪᱷᱟ ᱟᱪᱪᱷᱟ ᱵᱟᱝ ᱟᱫᱚ ᱞᱤᱧ ᱞᱟᱹᱭᱮᱫ ᱛᱟᱦᱮᱸᱱᱟ ᱨᱩᱢ ᱵᱟᱦᱟᱨᱮ ᱥᱮ ᱵᱷᱤᱛᱤᱨ? ᱞᱚᱞᱚ ᱚᱱᱠᱟᱜᱮ ᱵᱩᱡᱷᱟᱹᱜ ᱠᱟᱱᱟ ᱛᱚ ᱟᱹᱞᱤᱧ ᱫᱚ ᱦᱟᱸᱜ ᱵᱟᱫᱽ ᱥᱮᱫ ᱢᱮᱱᱟᱜ ᱞᱤᱧᱟᱹ᱾ ᱟᱫᱚ ᱦᱚᱭᱮᱜ ᱨᱮᱦᱚᱸᱭ ᱞᱚᱞᱚ ᱫᱚ ᱵᱩᱡᱷᱟᱹᱜ ᱠᱟᱱ ᱜᱮᱭᱟ᱾
ᱦᱩᱸ ᱦᱮᱸ᱾
ᱟᱪᱪᱷᱟ ᱟᱯᱮ ᱚᱱᱛᱮ ᱨᱚᱫ ᱠᱚ ᱦᱩᱭᱩᱜ ᱜᱮᱭᱟ ᱨᱚᱫ?
ᱵᱟᱹᱧ ᱟᱸᱡᱚᱢ ᱞᱮᱫᱼᱟ?
ᱨᱚᱫ ᱨᱚᱫ᱾
ᱦᱚᱸ ᱦᱩᱭᱩᱜ ᱜᱮᱭᱟ᱾
ᱪᱮᱫ ᱠᱟᱯᱮ ᱧᱮᱞ ᱵᱟᱲᱟ ᱠᱮᱜᱼᱟ?
ᱦᱩᱸ ᱤᱧᱢᱟ ᱵᱟᱹᱧ ᱥᱮᱱ ᱵᱟᱲᱟ ᱠᱟᱱᱟ᱾
ᱪᱮᱫᱟᱜ?
ᱚ ᱠᱷᱟᱞᱤ ᱜᱮ ᱵᱟᱹᱧ ᱥᱮᱱ ᱠᱟᱱᱟ ᱟᱨ
ᱚ᱾
ᱦᱳᱭ᱾
ᱛᱟᱦᱚᱞᱮ ᱨᱚᱫ ᱢᱟ ᱦᱟᱸᱜ ᱴᱷᱤᱠ ᱜᱮᱭᱟ, ᱦᱩᱞ ᱢᱟᱦᱟ ᱫᱚ ᱪᱮᱫᱮᱠᱟ ᱵᱤᱱ ᱯᱟᱞᱚᱱ ᱠᱮᱜᱼᱟ?
ᱯᱷᱩᱞᱢᱟ ᱦᱟ ᱠᱚ ᱚ ᱱᱟᱯᱟᱭ ᱛᱮᱜᱮ᱾